ᱨᱚᱲ ᱟᱡᱸᱚᱢᱚᱜ ᱠᱟᱱᱟ?
ᱦᱳᱭ ᱜᱚᱝᱠᱮ ᱟᱸᱡᱚᱢᱚᱜ ᱠᱟᱱᱟ ᱾
ᱚ ᱪᱮᱫ ᱵᱮᱱ ᱪᱮᱠᱟᱭᱮᱛ ᱛᱮ? ᱦᱮᱸ ᱟᱸᱡᱚᱢ ᱧᱟᱢ ᱫᱟᱹᱞᱤᱧ ᱾
ᱚ ᱟᱯᱱᱟᱨ ᱢᱟ ᱟᱛᱩ ᱜᱚᱝᱠᱮ ᱟᱯᱱᱟᱨ ᱢᱟ ᱟᱹᱛᱩ ᱫᱤᱥᱚᱢ ᱦᱚᱲ ᱠᱟᱱᱟ ᱵᱚᱱ ᱟᱫᱚ ᱱᱤᱛᱚᱜ ᱫᱚ ᱦᱟᱸᱜ ᱰᱟᱝᱨᱤ ᱢᱮᱨᱚᱢ ᱠᱚ ᱦᱟᱸᱜ ᱞᱤᱧ ᱟᱹᱜᱩ ᱟᱠᱟᱫ ᱠᱚᱣᱟ ᱠᱟᱹᱴᱤᱡ ᱵᱤᱨ ᱥᱮᱫ ᱦᱟᱸᱜ ᱾
ᱚ ᱾ ᱦᱮᱸ ᱦᱮᱸ ᱤᱫᱤ ᱫᱚᱨᱠᱟᱨ ᱜᱮᱭᱟ ᱩᱱᱠᱩ ᱦᱚᱸ ᱪᱮᱫ ᱠᱚ ᱡᱚᱢᱟ ᱵᱟᱠᱷᱟᱱ?
ᱦᱳᱭ ᱦᱳᱭ ᱦᱳᱭ ᱟᱨ ᱜᱚᱝᱠᱮ ᱱᱟ
ᱫᱟᱠᱟ ᱫᱚᱵᱮᱱ ᱡᱚᱢ ᱠᱮᱫᱟ ᱛᱚ?
ᱱᱟᱯᱟᱭ ᱜᱮᱭᱟ
ᱦᱮᱸ ᱟᱞᱤᱧ ᱫᱚᱞᱤᱧ ᱱᱟᱯᱟᱭ ᱜᱮᱭᱟ ᱾ ᱟᱵᱮᱱ?
ᱟᱞᱤᱧ ᱦᱚᱸ ᱱᱟᱯᱟᱭ ᱵᱟᱲᱟ ᱜᱮ, ᱱᱤᱭᱟᱹ ᱞᱮᱠᱟ ᱛᱮ ᱱᱤᱭᱟᱹ ᱚᱠᱛᱚ ᱞᱮᱠᱟᱛᱮ ᱫᱚ ᱦᱟᱸᱜ ᱾
ᱦᱮᱸ ᱦᱮᱸ ᱦᱩᱸ᱾ ᱦᱮᱸ ᱛᱟᱦᱚᱞᱮ ᱫᱟᱠᱟ ᱠᱚᱫᱚ ᱵᱮᱱ ᱡᱚᱢ ᱠᱮᱫᱟ ᱥᱮ ᱟᱹᱣᱨᱤ?
ᱦᱳᱭ ᱡᱚᱢ ᱵᱟᱲᱟ ᱠᱟᱛᱮᱜ ᱜᱮ ᱦᱟᱸᱜ ᱞᱤᱧ ᱟᱲᱟᱜ ᱟᱹᱜᱩ ᱟᱠᱟᱫ ᱠᱚᱣᱟ ᱦᱟᱸᱜ ᱾ ᱟᱨ ᱵᱟᱝ ᱡᱚᱢ ᱠᱟᱛᱮᱜ ᱢᱟ ᱦᱟᱸᱜ ᱵᱟᱭ ᱜᱟᱱᱚᱜ ᱜᱮᱭᱟ ᱥᱮ ᱱᱩᱠᱩ ᱠᱚᱦᱚᱸ ᱦᱟᱸᱜ ᱱᱤᱛ ᱨᱮᱫᱚ ᱦᱟᱸᱜ ᱟᱨᱠᱤ ᱵᱟᱵᱚᱱ ᱤᱫᱤ ᱠᱚᱜᱮᱭᱟ ᱥᱮ ᱚᱲᱟᱜ ᱛᱮᱫᱚ ᱦᱟᱸᱜ ᱾
ᱚᱱᱟ ᱜᱮ, ᱛᱟᱦᱚᱞᱮ ᱪᱟᱥ ᱵᱟᱥ ᱫᱚ ᱦᱩᱭ ᱮᱱᱟ ᱥᱮ ᱟᱹᱣᱨᱤ ᱦᱩᱭᱩᱜ-ᱟ?
ᱵᱟᱝ ᱜᱚᱝᱠᱮ ᱪᱟᱥ ᱵᱟᱥ ᱢᱟ ᱟᱹᱣᱨᱤ ᱦᱩᱭᱩᱜ ᱜᱮᱭᱟ, ᱱᱮᱜᱼᱮ ᱢᱟᱱᱮ ᱪᱤᱞᱠᱟᱞᱤᱧ ᱞᱟᱹᱭ ᱟᱵᱮᱱᱟ? ᱩᱡᱽᱨᱟᱹ ᱨᱮ ᱢᱮᱱᱟᱜ ᱠᱟᱜ ᱵᱚᱱᱟ ᱟᱨᱠᱤ ᱟᱹᱣᱨᱤ ᱵᱚᱱ ᱯᱩᱨᱟᱹᱣ-ᱟ ᱦᱟᱸᱜ ᱾
ᱦᱮᱸ ᱾
ᱮᱦᱚᱵ ᱠᱟᱜ-ᱟ ᱵᱚᱱ ᱮᱦᱚᱵ ᱫᱚ ᱾
ᱚ᱾
ᱵᱟ᱾
ᱚᱱᱠᱟ ᱜᱮ ᱞᱟᱦᱟ ᱧᱚᱜ ᱫᱚ ᱵᱟᱭ ᱫᱟᱜ ᱠᱟᱫᱟᱭ ᱛᱚ᱾
ᱦᱳᱭ ᱦᱳᱭ ᱦᱳᱭ ᱱᱮ-ᱮ ᱜᱮ ᱫᱟᱜ ᱧᱚᱜ ᱠᱮ-ᱟᱭ ᱛᱟᱦᱚᱞᱮ ᱛᱚ ᱚᱱᱠᱟ ᱞᱮᱠ ᱪᱤᱠᱟᱛᱮ ᱢᱟ ᱢᱟᱲᱟᱝ ᱥᱮᱫ ᱢᱟ ᱵᱟᱭ ᱫᱟᱜ ᱡᱟᱲᱣᱠᱟᱫ ᱛᱟᱦᱮᱸᱫᱼᱟ᱾ ᱛᱟᱦᱚᱞᱮ ᱱᱮ-ᱮ ᱜᱮᱵᱚᱢ ᱫᱷᱩᱨᱟᱹᱣ ᱟᱠᱟᱱᱟ᱾
ᱦᱩᱸ᱾
ᱟᱨ ᱜᱚᱝᱠᱮ ᱛᱟᱦᱚᱞᱮ ᱟᱹᱵᱤᱱ ᱥᱮᱱ ᱦᱳᱭ ᱦᱩᱲᱩ ᱵᱟᱫ ᱠᱟᱛᱮᱫ ᱟᱨᱦᱚᱸ ᱟᱭᱢᱟ ᱟᱱᱟᱴ ᱠᱩ ᱪᱟᱥ ᱵᱟᱲᱟ ᱦᱩᱭᱩᱜ ᱜᱮᱭᱟ᱾ ᱮᱫ ᱱᱚᱣᱟ ᱥᱚᱵᱽᱡᱤ ᱠᱚᱵᱩᱱ ᱨᱚᱦᱚᱭ ᱛᱟᱦᱮᱸᱫ ᱜᱮᱭᱟ᱾
ᱦᱩᱸ ᱦᱩᱸ᱾ ᱟᱫᱚ ᱚᱱᱟ ᱫᱚ ᱱᱤᱛᱚᱜ ᱫᱚ ᱵᱟᱝ ᱛᱚ ᱵᱟᱝ ᱥᱮ᱾ ᱦᱩᱲᱩ ᱠᱚ
ᱵᱟᱝ ᱵᱟᱝ ᱜᱚᱝᱠᱮ ᱥᱚᱵᱽᱡᱤ ᱠᱚᱫᱚ ᱨᱚᱦᱚᱭ ᱛᱟᱦᱮᱸᱫ ᱜᱮᱭᱟ ᱵᱚᱱ ᱵᱟᱨᱚ ᱢᱟᱥ ᱜᱮ ᱦᱟᱹᱜ᱾ ᱟᱵᱚ ᱥᱮᱱ ᱫᱚ ᱦᱟᱸᱜ ᱟᱨᱠᱤ ᱢᱟᱱᱮ ᱱᱤᱭᱟᱹ ᱥᱚᱢᱚᱭ ᱦᱚᱸ ᱦᱩᱲᱩ ᱵᱟᱫ ᱠᱟᱛᱮᱱ ᱦᱚᱸ ᱟᱨᱦᱚᱸ ᱢᱮᱱᱟᱜ ᱟᱠᱟᱫ ᱜᱮᱭᱟ ᱥᱚᱵᱽᱡᱤ ᱠᱚᱦᱚᱸ ᱨᱚᱦᱚᱭ ᱠᱟᱜ ᱨᱚᱦᱚᱭ ᱦᱳᱭ ᱟᱠᱟᱱ ᱜᱮᱭᱟ᱾
ᱦᱮᱸ ᱦᱮᱸ ᱦᱮᱸ᱾
ᱜᱚᱢᱠᱮ ᱟᱵᱚ ᱥᱮᱱ ᱢᱟ ᱪᱟᱥ ᱛᱮᱢᱟ ᱟᱹᱰᱤ ᱵᱚᱱ ᱥᱮᱬᱟ ᱧᱚᱜ ᱜᱮᱭᱟ ᱦᱳᱭ ᱥᱮ᱾
ᱦᱮᱸ ᱦᱩᱸ ᱵᱩᱡ ᱫᱟᱞᱤᱧ᱾
ᱦᱳᱭ ᱟᱨ ᱜᱚᱝᱠᱮ ᱛᱟᱦᱚᱞᱮ ᱟᱵᱮᱱ ᱫᱚ ᱛᱤᱱ ᱥᱟᱺᱜᱤᱧ ᱵᱮᱱ ᱪᱟᱥᱵᱟᱥ ᱫᱚᱵᱮᱱ ᱢᱟᱲᱟᱝ ᱠᱮᱫᱟ?
ᱟᱹᱞᱤᱧ ᱦᱚᱸ ᱚᱝ ᱠᱟ ᱜᱮ ᱜᱚᱝᱠᱮ ᱟᱞᱤᱧ ᱦᱚᱸ ᱦᱚᱞᱟ ᱢᱟᱫᱮᱨ ᱠᱷᱚᱡ ᱫᱷᱩᱨᱟᱹᱣ ᱦᱩᱭ ᱠᱟᱱᱟ᱾ ᱫᱚᱢᱮ ᱞᱟᱦᱟ ᱫᱚ ᱵᱟᱭ ᱫᱟᱜ ᱠᱟᱫᱟᱭ᱾ ᱛᱚ ᱟᱫᱚ ᱦᱚᱸᱜᱼᱚᱭ ᱱᱮ-ᱮ ᱜᱮ ᱫᱷᱩᱨᱟᱹᱭ ᱦᱩᱭ ᱠᱟᱱᱟ ᱦᱟᱸᱜ᱾
ᱦᱳᱭ ᱦᱳᱭ᱾
ᱟᱫᱷᱟ ᱜᱚᱝᱠᱮ ᱵᱟᱹᱭᱦᱟᱹᱲ ᱫᱚ ᱟᱣᱨᱤ ᱞᱟᱜᱟᱜᱼᱟ, ᱵᱟᱹᱫ ᱵᱟᱹᱭᱦᱟᱹᱲ ᱫᱚ ᱞᱟᱜᱟᱣ ᱠᱟᱱᱟ, ᱵᱟᱹᱫᱽ ᱥᱮᱫ ᱫᱚ ᱟᱣᱨᱤ ᱞᱟᱜᱟᱭᱟ ᱫᱟᱜ ᱫᱚ ᱦᱟᱸᱜ᱾ ᱟᱫᱚ ᱚᱱᱠᱟ ᱞᱟᱹᱴᱩ ᱦᱚᱸ ᱵᱟᱭ ᱫᱟᱜ ᱮᱫᱟ, ᱵᱟᱹᱭᱦᱟᱹᱲ ᱦᱮᱸ ᱜᱚᱝᱠᱮ᱾ ᱵᱟᱹᱫᱽ ᱨᱮ ᱞᱟᱜᱟᱜ ᱞᱮᱠᱟ ᱫᱚ ᱫᱟᱜ ᱜᱮᱛᱚ ᱟᱹᱣᱨᱤ ᱫᱟᱜᱟᱭ᱾ ᱦᱩᱸ᱾ ᱪᱤᱠᱟ ᱛᱮᱵᱮᱱ ᱪᱟᱥᱟ ᱵᱟᱠᱷ
ᱪᱤᱠᱟᱹ ᱛᱮᱵᱮᱱ ᱪᱟᱥᱟ ᱟᱨ ᱟᱵᱚ ᱦᱚᱲ ᱦᱚᱯᱚᱱ ᱠᱚᱣᱟᱜ ᱢᱟ ᱵᱟᱝᱵᱚᱱ ᱪᱟᱥ ᱠᱟᱹᱢᱤ ᱨᱮ ᱵᱟᱵᱚᱱ ᱠᱷᱟᱴᱟᱣ ᱞᱮᱱᱠᱷᱟᱱ ᱢᱟ ᱡᱚᱢᱟᱵᱚᱱ ᱪᱮᱫ? ᱟᱨ ᱚᱱᱠᱟ ᱦᱳᱭ᱾ ᱪᱟᱥ ᱵᱷᱚᱨᱥᱟ ᱜᱮ ᱟᱨ ᱚᱱᱠᱟ ᱢᱟ ᱟᱵᱚᱣᱟᱜ ᱟᱢ ᱦᱟᱸᱜ ᱛᱟᱵᱚᱱᱟ ᱥᱮ ᱛᱟᱦᱚᱞᱮ ᱪᱟᱥ ᱥᱟ ᱟᱵᱚ ᱫᱚ ᱪᱟᱥ ᱠᱟᱹᱢᱤ ᱪᱟᱥ ᱡᱚᱢ ᱦᱚᱲ ᱠᱟᱱᱟ ᱵᱚᱱ, ᱛᱚ ᱪᱟᱥ ᱠᱟᱹᱢᱤ ᱨᱮᱫᱚ ᱠᱷᱟᱴᱟᱜ ᱜᱮ ᱦᱩᱭᱩᱜ ᱛᱟᱵᱚᱱᱟ ᱥᱮ᱾
ᱠᱷᱟᱴᱟᱜ ᱜᱮ ᱞᱟᱜᱟᱣ ᱵᱚᱱᱟ ᱵᱟᱠᱷᱟᱡ ᱫᱚ ᱪᱮᱫ ᱵᱚᱱ ᱡᱚᱢᱟ᱾ ᱦᱩᱸ ᱦᱩᱸ᱾
ᱟᱨ ᱜᱚᱢᱠᱮ ᱪᱟᱥ ᱠᱟᱹᱢᱤ ᱢᱟ ᱟᱹᱰᱤ ᱛᱟᱞᱦᱮ ᱠᱩᱨᱩᱢᱩᱴᱩ ᱵᱚᱱ ᱪᱷᱩᱴᱟᱹᱣ ᱟᱠᱟᱱ ᱜᱮᱭᱟ ᱦᱳᱭ ᱥᱮ᱾ ᱟᱫᱚ ᱜᱚᱢᱠᱮ ᱜᱚᱝᱜᱷᱟᱹ ᱨᱚᱠᱚᱡ ᱠᱚ ᱱᱩᱠᱩ ᱠᱚᱫᱚ ᱵᱚᱱ ᱧᱟᱢ ᱵᱟᱲᱟᱭᱮᱫ ᱠᱚᱜᱮᱭᱟ ᱥᱮ ᱵᱟᱝᱟ?
ᱦᱮᱸ ᱜᱚᱝᱠᱮ ᱜᱚᱝᱜᱷᱟᱹ ᱨᱚᱠᱚᱡ ᱫᱚᱠᱚ ᱧᱟᱢᱚᱜ ᱠᱟᱱ ᱜᱮᱭᱟ᱾ ᱞᱚᱥᱚᱫ ᱨᱮ ᱞᱚᱥᱚᱫ ᱠᱷᱮᱛ ᱨᱮᱫᱚᱠᱚ ᱧᱟᱢᱚᱜ ᱜᱮᱭᱟ ᱛᱚ᱾
ᱦᱳᱭ ᱜᱚᱝᱜᱷᱟ, ᱨᱚᱠᱚᱡ, ᱠᱟᱴᱠᱚᱢ ᱱᱩᱠᱩ ᱠᱚᱫᱚ ᱠᱚ ᱧᱟᱯᱟᱢ ᱜᱮᱭᱟ ᱥᱮ᱾
ᱦᱮᱸ ᱜᱚᱝᱠᱮ ᱥᱤ ᱛᱩᱞᱩᱡ ᱟᱲᱮ ᱞᱟᱜ ᱛᱩᱞᱩᱡ ᱠᱚ ᱧᱟᱢᱚᱜ ᱜᱮᱭᱟ
ᱴᱷᱤᱠ ᱴᱷᱤᱠ ᱛᱚ ᱜᱚᱝᱠᱮ ᱱᱩᱠᱩ ᱠᱚᱫᱚ ᱵᱚᱱ ᱡᱚᱢ ᱵᱟᱲᱟ ᱠᱚ ᱠᱮᱫ ᱜᱮᱭᱟ ᱛᱚ᱾
ᱜᱮᱭᱟᱵᱚᱱ ᱪᱮᱫᱟᱜ ᱵᱚᱱ ᱡᱚᱢ ᱠᱚᱣᱟ ᱥᱮᱵᱮᱞ ᱟᱠᱚ ᱢᱚᱸᱡᱽ ᱜᱮ᱾
ᱥᱨᱵᱤᱞ ᱟᱠᱚ ᱦᱟᱸᱝ ᱠᱟᱱ ᱜᱮᱭᱟ ᱜᱚᱢᱠᱮ ᱟᱵᱚ ᱥᱮᱱ ᱦᱚᱸ ᱚᱝᱠᱟᱜᱮ ᱟᱨ ᱜᱚᱝᱠᱮ ᱛᱟᱦᱚᱞᱮ ᱚᱠᱟ ᱞᱮᱠᱟ ᱠᱟᱛᱮᱫ ᱵᱚᱱ ᱡᱚᱢ ᱠᱚ᱾ ᱛᱟᱦᱮᱱᱟ ᱱᱩᱠᱩ ᱠᱚᱫᱚ ᱠᱟᱹᱴᱤᱡ ᱞᱮ ᱠᱟᱹᱴᱤᱡ ᱵᱮᱱ ᱞᱟᱹᱭ ᱟᱹᱞᱤᱧ ᱠᱷᱟᱡ ᱫᱚ
ᱚᱝᱠᱟ ᱫᱚ ᱠᱟᱴᱠᱚᱢ ᱠᱚᱫᱚ ᱟᱹᱰᱤ ᱨᱚᱠᱚᱢ ᱠᱟᱛᱮᱫ ᱡᱚᱢ ᱜᱟᱱᱚᱜᱼᱟ᱾ ᱡᱮᱢᱚᱱ ᱤᱭᱟᱹ ᱠᱟᱛᱮᱫ ᱦᱚᱸ, ᱨᱤᱫ ᱠᱟᱛᱮ ᱠᱟᱛᱮ ᱦᱚᱸ ᱡᱚᱢ ᱜᱟᱱᱚᱜᱼᱟ᱾ ᱩᱛᱩ ᱠᱟᱛᱮ ᱦᱚᱸ ᱡᱚᱢ ᱜᱟᱱᱚᱜᱼᱟ᱾ ᱜᱚᱝᱜᱷᱟ, ᱨᱚᱠᱚᱡ ᱦᱚᱸ ᱩᱛᱩ ᱠᱟᱛᱮ ᱦᱚᱸ ᱡᱚᱢ ᱜᱟᱱᱚᱜ ᱜᱮᱭᱟ᱾
ᱦᱳᱭ ᱦᱳᱭ᱾
ᱦᱩᱸ ᱦᱩᱸ᱾
ᱟᱨ ᱜᱚᱝᱠᱮ ᱞᱮᱴᱚ ᱫᱚᱵᱚᱱ ᱞᱮᱴᱚ ᱠᱚ ᱛᱟᱦᱮᱱ ᱜᱮᱭᱟ ᱥᱮ ᱵᱟᱝᱼᱟ?
ᱞᱮᱴᱚ ᱦᱮᱸ ᱜᱚᱝᱠᱮ ᱞᱮᱴᱚ ᱠᱚ ᱜᱮᱭᱟ ᱵᱚᱱ᱾
ᱦᱳᱭ, ᱞᱮᱴᱚ ᱢᱟ ᱟᱹᱰᱤ ᱪᱮᱦᱮᱨᱟ ᱜᱮ ᱵᱩᱡᱷᱟᱹᱣ
ᱟᱹᱰᱤ ᱪᱮᱦᱨᱟ ᱜᱮ ᱦᱮᱸ᱾
ᱚᱱᱟ ᱞᱮᱠᱟ ᱛᱮᱞᱤᱧ ᱠᱩᱞᱤ ᱠᱮᱜ ᱵᱤᱱᱟ᱾
ᱵᱟᱝᱵᱟ ᱪᱮᱫ ᱞᱮᱴ ᱠᱚ ᱜᱮᱭᱟ ᱵᱚᱱ᱾ ᱞᱮᱴᱚ ᱜᱮ ᱱᱟᱯᱟᱭ ᱥᱤᱵᱤᱞᱟ᱾ ᱢᱮᱱᱫᱟ ᱞᱤᱧ ᱞᱮᱴ ᱜᱮ ᱡᱚᱛᱚ ᱠᱷᱚᱡ ᱱᱟᱯᱟᱭ ᱥᱤᱵᱤᱞᱟ᱾
ᱱᱟᱯᱟᱭ ᱥᱤᱵᱤᱞᱟ ᱦᱳᱭ᱾ ᱟᱨ ᱜᱚᱝᱠᱮ ᱠᱟᱴᱠᱚᱢ ᱠᱚᱫᱚ ᱚᱠᱟ ᱞᱮᱠᱟ ᱠᱟᱛᱮᱫ ᱵᱚᱱ ᱡᱚᱢ ᱠᱚ ᱛᱟᱦᱮᱱ ᱜᱮᱭᱟ?
ᱠᱟᱴᱠᱚᱢ ᱫᱚ ᱵᱤᱥᱤ ᱫᱚ ᱨᱤᱫᱽ ᱠᱟᱛᱮᱫ᱾
ᱨᱤᱫ ᱠᱟᱛᱮ ᱵᱟᱝ?
ᱦᱮᱸ ᱦᱮᱸ᱾
ᱢᱮᱱ ᱨᱤᱫ ᱢᱮᱱ ᱫᱚ ᱯᱳᱭᱞᱳ ᱫᱚᱵᱚᱱ ᱨᱟᱯᱟᱜ ᱠᱚᱣᱟ ᱡᱟᱦᱟᱸ ᱫᱚ ᱵᱟᱝ? ᱨᱟᱯᱟᱜ ᱨᱟᱯᱟᱜ ᱠᱟᱛᱮ ᱵᱚᱱ ᱨᱤᱫ ᱠᱚᱣᱟ ᱦᱳᱭ ᱥᱮ᱾ ᱦᱳᱭ ᱦᱳᱭ ᱦᱳᱭ ᱱᱚᱝᱠᱟ ᱚᱱᱠᱟ ᱠᱟᱛᱮ ᱜᱮ ᱪᱮᱦᱨᱟ ᱵᱩᱡᱩᱜ ᱟᱠᱚ ᱦᱳᱭ ᱥᱮ᱾ ᱦᱮᱸ᱾ ᱴᱷᱤᱠ ᱜᱚᱢᱠᱮ᱾
ᱟᱨ ᱩᱝᱠᱩ ᱞᱟᱹᱴᱩ ᱠᱟᱴᱠᱚᱢ ᱫᱚ ᱟᱨᱚ ᱢᱚᱸᱡᱽ ᱜᱮᱠᱚ ᱥᱤᱵᱤᱞᱟ ᱨᱤᱫ ᱫᱚ᱾
ᱦᱳᱭ ᱦᱳᱭ, ᱜᱟᱰᱟ ᱠᱚᱨᱮᱱ ᱡᱟᱦᱟᱸᱭ ᱠᱟᱴᱠᱚᱢ ᱵᱚᱱ ᱧᱟᱢ ᱠᱚᱛᱮᱱ ᱜᱮ ᱱᱩᱠᱩ ᱫᱚ ᱜᱚᱝᱠᱮ ᱪᱤᱞᱤ ᱠᱟᱴᱠᱚᱢ ᱡᱚᱢ ᱵᱚᱱ ᱢᱮᱛᱟᱣ ᱟᱵᱳ ᱥᱮᱱ ᱫᱚ?
ᱩᱱᱠᱩ ᱫᱚ ᱠᱚ ᱫᱷᱤᱨᱤ ᱠᱟᱴᱠᱚᱢ ᱢᱮᱛᱟ ᱠᱚᱣᱟ ᱵᱚᱱ᱾
ᱫᱷᱤᱨᱤ ᱠᱟᱴᱠᱚᱢ ᱵᱟᱝ ᱦᱳᱭ ᱦᱳᱭ ᱱᱚᱛᱮ ᱟᱹᱞᱤᱧ ᱥᱮᱱ ᱦᱚᱸ ᱚᱱᱠᱟ ᱜᱮᱵᱚᱱ ᱧᱩᱢ ᱟᱠᱚᱣᱟ ᱦᱟᱸᱜ᱾ ᱩᱱᱠᱩ ᱫᱚ ᱫᱷᱤᱨᱤ ᱠᱟᱴᱠᱚᱢ ᱜᱮ ᱟᱹᱰᱤ ᱟᱹᱰᱤ ᱡᱳᱨ ᱠᱚ ᱜᱮᱜᱮᱨ ᱫᱚ ᱜᱚᱝᱠᱮ᱾
ᱟᱹᱰᱤ ᱟᱹᱰᱤ ᱡᱳᱨ ᱚᱱᱟ ᱜᱮᱛᱮ ᱫᱚᱢᱮ ᱟᱥᱩ ᱛᱟᱠᱚ ᱟ ᱜᱚᱝᱠᱮ᱾
ᱦᱳᱭ ᱚᱱᱟ ᱜᱮ ᱢᱟᱞᱤᱧ ᱢᱮᱱᱟ ᱟᱹᱰᱤ ᱡᱳᱨ ᱠᱚ ᱜᱮᱜᱮᱨ ᱜᱮᱭᱟ᱾
ᱦᱮᱸ ᱟᱨ ᱥᱚᱠᱛᱚ ᱦᱚᱸ ᱫᱷᱤᱨᱤ ᱞᱮᱠᱟ ᱛᱚ ᱥᱚᱝᱜᱮ ᱥᱚᱠᱛᱚ, ᱚᱱᱟ ᱛᱮᱜᱮᱛ ᱩᱱᱠᱩ ᱫᱚ ᱧᱩᱢ ᱟᱠᱟᱱ ᱫᱷᱤᱨᱤ ᱠᱟᱴᱠᱚᱢ᱾
ᱫᱷᱤᱨᱤ ᱠᱟᱴᱠᱚᱢ ᱜᱮ ᱦᱳᱭ᱾
ᱜᱚᱝᱠᱮ ᱪᱮᱫ ᱵᱮᱱ ᱢᱮᱱᱟ ᱜᱟᱰᱟ, ᱠᱷᱮᱛ ᱦᱮᱸ ᱠᱷᱮᱛ ᱵᱟᱹᱜᱤ ᱠᱟᱛᱮᱜ ᱦᱟᱱᱟ ᱰᱩᱝᱨᱤ ᱥᱮᱫ ᱦᱚᱸᱠᱚ ᱠᱟᱴᱠᱚᱢ ᱩᱱᱠᱩ ᱨᱟᱠᱟᱵ ᱦᱤᱡᱩᱜ ᱠᱟᱱᱟ᱾
ᱨᱟᱠᱟᱜ ᱦᱤᱡᱩᱜ ᱠᱟᱱᱟ᱾ ᱦᱳᱭ ᱛᱟᱦᱚᱞᱮ ᱜᱟᱰᱟ ᱢᱩᱰᱩ ᱠᱚᱫᱚ ᱢᱮᱱᱟᱜ ᱥᱮ ᱢᱮᱱᱟᱜ ᱟᱠᱟᱫ ᱜᱮᱭᱟ ᱥᱮ ᱵᱟᱝᱼᱟ᱾ ᱟᱵᱚ ᱥᱮᱱ ᱫᱚ?
ᱜᱟᱰᱟ-ᱢᱩᱰᱩ ᱢᱮᱱᱟᱜ ᱜᱮᱭᱟ᱾ ᱟᱫᱚ ᱟᱞᱮ ᱫᱚᱢᱮ ᱥᱩᱨ ᱨᱮᱫᱚ ᱵᱟᱹᱱᱩᱜ ᱠᱟᱫᱟ, ᱠᱟᱹᱴᱤᱡ ᱥᱟᱺᱜᱤᱧ ᱧᱚᱜ ᱜᱮᱭᱟ᱾ ᱦᱩᱸ, ᱦᱩᱸ, ᱚᱝᱠᱟ ᱠᱟᱹᱴᱤᱡ ᱜᱟᱰᱟ ᱫᱚ ᱢᱮᱱᱟᱜᱼᱟ᱾ ᱞᱟᱹᱴᱩ ᱞᱟᱹᱴᱩ ᱜᱟᱰᱟ ᱫᱚ, ᱥᱟᱺᱜᱤᱧ ᱧᱚᱜ ᱜᱮ ᱠᱤᱪᱷᱩ᱾
ᱦᱚᱭ-ᱦᱚᱭ, ᱟᱨ ᱱᱟᱹᱭ ᱟᱨ ᱱᱟᱹᱭ ᱠᱚ ᱜᱚᱢᱠᱮ ᱱᱟᱹᱭ ᱠᱚᱫᱚ ᱢᱮᱱᱟᱜ ᱠᱟᱜ ᱜᱮᱭᱟ ᱥᱮ ᱵᱟᱝᱼᱟ?
ᱱᱚᱛᱮᱫᱚ ᱵᱟᱹᱱᱩᱜ ᱠᱟᱫᱟ ᱱᱚᱛᱮ ᱫᱚ᱾
ᱟᱪᱪᱷᱟ, ᱟᱪᱪᱷᱟ᱾ ᱴᱷᱤᱠ, ᱴᱷᱤᱠ, ᱴᱷᱤᱠ᱾ ᱦᱳᱭ ᱱᱟᱹᱭ ᱢᱟ, ᱢᱮᱱᱟᱜ ᱠᱟᱜ ᱜᱮᱭᱟ, ᱟᱫᱚ ᱫᱚᱢᱮ ᱫᱚ ᱵᱟᱵᱚᱱ ᱥᱩᱨᱟ ᱟᱨᱠᱤ, ᱱᱟᱹᱭ ᱠᱷᱚᱱ ᱫᱚ ᱦᱟᱸᱜ ᱜᱟᱰᱟ ᱫᱚ, ᱟᱨᱠᱤ ᱜᱟᱰᱟ ᱫᱚᱵᱚᱱ ᱥᱩᱨ ᱜᱮᱭᱟ᱾ ᱜᱟᱰᱟ ᱫᱚ ᱟᱯᱱᱟᱨ ᱢᱤᱫ ᱢᱤᱫᱴᱮᱱ ᱜᱟᱰᱟ ᱢᱮᱱᱟᱜ ᱠᱟᱫᱟ ᱫᱚᱢᱮ ᱫᱚ ᱵᱟᱭ ᱢᱟᱨᱟᱝᱼᱟ᱾ ᱦᱩᱰᱤᱧ ᱫᱷᱟᱨᱟ ᱧᱚᱜ ᱜᱮᱭᱟ, ᱦᱳᱭ ᱥᱮ ᱟᱨ ᱱᱟᱹᱭ ᱦᱚᱸ ᱢᱮᱱᱟᱜ ᱜᱮᱭᱟ ᱡᱟᱹᱥᱛᱤ ᱫᱚ, ᱵᱟᱝ ᱮ ᱯᱷᱟᱨᱟᱟ ᱳᱭ ᱯᱟᱷᱟᱠᱟ ᱯᱟᱠᱤ ᱦᱩᱭᱩᱜᱼᱟ, ᱪᱟᱨ ᱯ ᱯᱟᱸᱪ ᱠᱤᱞᱳᱢᱤᱴᱟᱨ ᱜᱟᱱ ᱦᱩᱭᱩᱜᱼᱟ᱾ ᱵᱟᱝ ᱪᱚ ᱩᱱᱟᱹᱜ ᱜᱟᱱ ᱦᱚᱸ ᱵᱟᱝ ᱦᱳᱭᱳᱜᱼᱟ᱾ ᱟᱫᱚ ᱟᱨᱠᱤ ᱡᱟᱦᱟᱸ ᱴᱷᱤᱠ ᱡᱟᱦᱟᱸ ᱱᱤᱠᱷᱩᱛ ᱡᱟᱦᱟᱸ, ᱤᱭᱟᱹ ᱠᱟᱱᱟ ᱡᱷᱟᱹᱞ ᱠᱟᱱᱟ, ᱚᱱᱟ ᱫᱚ ᱦᱟᱸᱜ᱾ ᱟᱨᱠᱤ ᱩᱱᱟᱹᱜ ᱫᱚ ᱵᱟᱝᱞᱤᱧ ᱞᱟᱹᱭ ᱫᱟᱲᱮᱭᱟᱜ ᱠᱟᱱᱟ, ᱯᱟᱠᱟᱷᱟ ᱯᱟᱠᱤ ᱦᱩᱭᱩᱜᱼᱟ ᱪᱟᱨ ᱯᱟᱸᱪ ᱠᱤᱞᱳᱢᱤᱴᱟᱨ ᱜᱟᱱ ᱦᱩᱭᱩᱜᱼᱟ, ᱦᱳᱭᱥᱮ᱾
ᱚ ᱱᱟᱹᱭ ᱩᱱᱟᱹᱜ ᱡᱷᱟᱹᱞᱟ, ᱵᱟᱝ ᱚᱥᱟᱨ ᱛᱮ ᱵᱟᱝ?
ᱵᱟᱝ ᱜᱚᱝᱠᱮ ᱟᱞᱮ ᱟ ᱟᱹᱛᱩᱳ ᱫᱤᱥᱚᱢ ᱠᱷᱚᱱ, ᱟᱨᱠᱤ ᱱᱟᱹᱭ ᱨᱮᱱᱟᱜ ᱡᱟᱦᱟᱸ ᱤᱭᱟᱹ ᱞᱤᱧ ᱞᱟᱹᱭᱟᱵᱮᱱ ᱠᱟᱱᱟ᱾
ᱦᱮᱸ ᱟᱨ ᱛᱟᱦᱚᱞᱮ ᱱᱟᱹᱭ ᱨᱮᱱᱟᱜ ᱚᱥᱟᱨ ᱫᱚ, ᱪᱮᱫ ᱠᱟ ᱦᱳᱭᱳᱜᱼᱟ ᱜᱚᱝᱠᱮ?
ᱱᱟᱹᱭ ᱨᱮᱱᱟᱜ ᱚᱥᱟᱨ ᱫᱚ, ᱜᱚᱝᱠᱮ ᱪᱮᱫ ᱞᱮᱠᱟ ᱞᱤᱧ ᱞᱟᱹᱭᱟᱵᱮᱱᱟ ᱦᱳᱭᱳᱜ ᱜᱮᱭᱟ, ᱢᱟᱨᱟᱝ ᱧᱚᱜ ᱜᱮ ᱟᱨ
ᱦᱮᱸ
ᱢᱟᱨᱟᱝ ᱢᱮᱱᱫᱚ, ᱪᱮᱫ ᱞᱮᱠᱟᱞᱤᱧ ᱞᱟᱹᱭ ᱟᱵᱮᱱᱟ ᱢᱤᱫᱴᱮᱱ ᱟᱨᱠᱤ ᱢᱩᱡᱽᱨᱟᱹ ᱧᱚᱜ ᱡᱟᱦᱟᱸ ᱜᱟᱹᱰᱭᱟᱹ, ᱦᱳᱭ ᱥᱮ᱾
ᱦᱮᱸ, ᱦᱮᱸ᱾
ᱚᱱᱟ ᱠᱷᱚᱱ ᱫᱚ ᱢᱟᱨᱟᱝ ᱚᱜᱼᱟ᱾ ᱟᱨᱠᱤ ᱥᱮᱬᱟ ᱧᱚᱜ ᱜᱟᱹᱰᱭᱟᱹ ᱞᱮᱠᱟᱜᱮ᱾
ᱦᱚ, ᱦᱮ, ᱦᱮᱸ, ᱦᱮᱸ ᱱᱟᱭ ᱫᱚ ᱵᱟᱠᱷᱟᱡ ᱚᱠᱟ ᱞᱮᱠᱟ, ᱚᱱᱠᱟ ᱜᱮ ᱱᱟᱹᱭ ᱫᱚ, ᱛᱚᱵᱮ ᱛᱚ ᱱᱟᱹᱭ ᱫᱚᱠᱚ ᱢᱮᱛᱟᱣᱟ᱾
ᱦᱳᱭ, ᱦᱳᱭ, ᱦᱳᱭ᱾
ᱦᱮᱸ ᱚᱝᱠᱟ ᱦᱩᱰᱤᱧᱟᱜ ᱫᱚ ᱜᱟᱰᱟ, ᱟᱨ ᱚᱝᱠᱟ
ᱢᱟᱨᱟᱝ ᱟᱜ ᱫᱚ ᱱᱟᱹᱭ, ᱦᱳᱭ ᱢᱟᱨᱟᱝ ᱟᱜ ᱡᱟᱦᱟᱸ ᱫᱚ, ᱟᱹᱰᱤ ᱡᱮᱞᱮᱧ᱾ ᱱᱚᱝᱠᱟᱱᱟᱜ ᱠᱚ ᱧᱩᱢ ᱦᱟᱞᱟᱝ᱾ ᱧᱩᱢ ᱦᱟᱞᱟᱝ ᱱᱟᱹᱭ ᱠᱚᱦᱚᱸ, ᱧᱩᱢ ᱦᱟᱞᱟᱝᱟᱜ ᱠᱚᱜᱮ ᱛᱚ, ᱱᱟᱹᱭ ᱫᱚ ᱦᱟᱸᱜ᱾ ᱡᱟᱦᱟᱸ ᱫᱚ ᱱᱤᱛᱚᱜ ᱟᱵᱚᱣᱟᱜ, ᱤᱭᱟᱹ ᱠᱚᱨᱮ ᱢᱮᱱᱟᱜ ᱠᱟᱫᱟ, ᱧᱩᱢ ᱟᱠᱟᱫ ᱧᱩᱢ ᱟᱠᱟ
ᱦᱳᱭ, ᱜᱚᱢᱠᱮ ᱦᱮᱸ᱾ ᱛᱟᱦᱚᱞᱮ ᱜᱠ ᱰᱟᱝᱨᱤ ᱠᱚᱫᱚ, ᱛᱤᱱᱟᱹᱜ ᱢᱮᱱᱟᱜ ᱠᱚᱛᱟᱵᱮᱱᱟ?
ᱰᱟᱝᱨᱤ ᱠᱚᱢᱟ ᱡᱟᱹᱥᱛᱤ ᱢᱟ, ᱵᱟᱹᱧ ᱫᱚᱦᱚᱣᱟ ᱠᱟᱜ ᱠᱚ ᱛᱟᱦᱮᱜ-ᱟ, ᱢᱟᱲᱟᱝ ᱧᱚᱜ᱾ ᱱᱤᱛᱚᱜ ᱢᱟ ᱚᱱᱠᱟ ᱡᱟᱹᱥᱛᱤ ᱢᱟ, ᱵᱟᱹᱞᱤᱧ ᱫᱚᱦᱚ ᱠᱟᱜ ᱠᱚᱣᱟ, ᱯᱮᱭᱟ ᱜᱟᱱ ᱢᱮᱱᱟᱜ ᱠᱟᱜ ᱠᱚᱣᱟ ᱦᱳᱭ ᱥᱮ᱾ ᱟᱫᱚ ᱢᱮᱨᱚᱢ ᱠᱚᱫᱚᱞᱤᱧ ᱫᱚᱦᱚ ᱧᱚᱜ ᱠᱟᱜ ᱠᱚᱜᱮᱭᱟ, ᱫᱚᱥᱴᱤ ᱜᱟᱱ ᱢᱮᱱᱟᱜ ᱠᱟᱜ ᱠᱚᱛᱟᱞᱤᱧᱟ᱾
ᱚ ᱟᱪᱪᱷᱟ, ᱦᱮᱸ, ᱦᱮᱸ᱾
ᱦᱩᱸ,
ᱩᱱᱠᱩ ᱦᱚᱸ ᱵᱟᱝ ᱤᱫᱤ ᱞᱮᱠᱚ, ᱠᱷᱟᱱ ᱵᱟᱝ ᱜᱟᱱᱚᱜᱼᱟ᱾
ᱵᱟᱝ ᱤᱫᱤ ᱞᱮᱠᱚ ᱠᱷᱟᱡ, ᱵᱟᱝ ᱜᱟᱱᱚᱜ ᱠᱟᱱᱟ ᱦᱳᱭ᱾
ᱦᱮᱸ ᱩᱱᱠᱩ ᱦᱚᱸᱛᱚ ᱟᱵᱚ ᱞᱮᱠᱟᱜ ᱜᱮ, ᱡᱤᱣᱤ ᱢᱮᱱᱟᱜ ᱛᱟᱠᱚᱣᱟ᱾
ᱟ ᱵᱚᱞ ᱴᱷᱤᱠ ᱴᱷᱤᱠ ᱴᱷᱤᱠ ᱟᱨᱚᱛᱚ ᱦᱚᱸ ᱥᱟᱨᱟᱫᱤᱱ ᱠᱚ ᱠᱷᱟᱡᱫ ᱢᱟ ᱵᱟᱭ ᱜᱟᱱᱚᱜ ᱜᱮᱭᱟ ᱥᱮ, ᱦᱳᱭ ᱾
ᱪᱮᱫ?
ᱟᱨ ᱜᱚᱢᱠᱮ ᱢᱮᱱᱫᱟᱞᱤᱧ ᱛᱟᱦᱚᱞᱮ ᱜᱷᱟᱨᱚᱸᱡᱽ ᱨᱟᱹᱱᱤ ᱠᱚᱫᱚ ᱵᱮᱱ ᱟᱹᱜᱩᱣᱟᱠᱟᱱᱟ ᱥᱮ ᱵᱟᱝᱟ?
ᱵᱟᱝ ᱜᱚᱝᱠᱮ ᱟᱹᱨᱤᱞᱤᱧᱟ ᱾ ᱱᱤᱱᱟᱹᱜ ᱫᱷᱟᱹᱵᱤᱡ ᱱᱷᱟᱜ ᱟᱹᱣᱨᱤ, ᱱᱤᱱᱟᱹᱜ ᱫᱷᱟᱹᱵᱤᱡ ᱫᱚ ᱟᱹᱣᱨᱤᱭᱞᱤᱧᱟ ᱱᱚᱜᱼᱚᱭ ᱛᱚ ᱾
ᱴᱷᱤᱠ ᱴᱷᱤᱠ ᱴᱷᱤᱠ ᱾
ᱦᱩᱸ ᱟᱹᱵᱤᱱ ᱫᱚ ᱛᱟᱦᱞᱮ?
ᱟᱹᱞᱤᱧ ᱦᱚᱸ ᱜᱚᱝᱠᱮ ᱟᱹᱞᱤᱧ ᱦᱚᱸ ᱟᱹᱣᱨᱤ ᱜᱮ ᱟᱹᱣᱨᱤ ᱢᱮᱱᱫᱚ ᱵᱟᱝᱞᱤᱧ ᱟᱹᱜᱩ ᱟᱠᱟᱫ ᱠᱚᱣᱟ ᱚᱞᱚᱜ ᱠᱟᱱ ᱜᱮᱭᱟᱞᱤᱧ ᱟᱨᱠᱤ ᱾
ᱚ ᱟᱹᱞᱤᱧ ᱦᱚᱸ ᱜᱚᱝᱠᱮ ᱚᱱᱠᱟ ᱜᱮ ᱚᱞᱚᱜ ᱠᱟᱱ ᱜᱮᱭᱟᱞᱤᱧ ᱾
ᱴᱷᱤᱠ ᱴᱷᱤᱠ ᱾
ᱚᱱᱟ ᱠᱚᱫᱚ ᱱᱤᱡᱮᱛᱮ ᱵᱟᱢ ᱛᱤᱸᱜᱩ ᱠᱮᱴᱮᱡ ᱞᱮᱱᱠᱷᱟᱱ ᱼᱼ
ᱛᱤᱸᱜᱩ ᱠᱮᱴᱮᱡ ᱞᱮᱱᱠᱷᱟᱡ ᱪᱤᱠᱟᱹ ᱛᱮᱵᱮᱱ ᱟᱹᱜᱩ ᱠᱚᱣᱟ ᱦᱳᱭ ᱠᱟᱛᱷᱟ ᱫᱚ ᱠᱟᱱ ᱜᱮᱭᱟ ᱜᱚᱢᱠᱮ ᱾
ᱦᱮᱸ ᱜᱚᱢᱠᱮ ᱵᱟᱠᱷᱟᱡ
ᱟᱯᱱᱟᱨ ᱢᱟ ᱦᱚᱲ ᱮᱴᱟᱜ ᱦᱚᱲ ᱡᱟᱠᱮ ᱢᱟᱱᱮ ᱢᱮᱱᱫᱚ ᱮᱴᱟᱜ ᱦᱚᱲ ᱜᱮᱵᱚᱱ ᱢᱮᱱᱟ ᱾ ᱱᱤᱛᱚᱜ ᱫᱚ ᱡᱮᱦᱮᱛᱩ ᱩᱱᱤ ᱫᱚ ᱯᱩᱭᱞᱳ ᱫᱚ ᱩᱯᱨᱩᱢ ᱫᱚ ᱵᱟᱝ ᱛᱟᱦᱮᱱ ᱛᱟᱵᱚᱱᱟ ᱥᱮ ᱛᱟᱦᱚᱞᱮ ᱮᱴᱟᱜ
ᱮᱴᱟᱜ ᱦᱚᱲ ᱨᱮᱱ ᱢᱤᱫᱴᱮᱱ ᱦᱚᱯᱚᱱ ᱮᱨᱟᱢ ᱟᱹᱜᱩᱭ ᱛᱮ ᱟᱫᱚ ᱵᱮᱥ ᱨᱮ ᱡᱩᱫᱤ ᱵᱟᱢ ᱫᱚᱦᱚᱭᱮᱭᱟ ᱥᱮ ᱵᱮᱥᱛᱮ ᱡᱩᱫᱤ ᱵᱟᱢ ᱡᱚᱢ ᱦᱚᱪᱚ ᱫᱟᱲᱮᱭᱟᱜᱼᱟ ᱛᱟᱦᱚᱞᱮ ᱪᱤᱠᱟᱹ ᱛᱮ ᱢᱟᱱᱮ ᱚᱱᱟ ᱫᱚ ᱵᱮᱥ ᱵᱟᱭ ᱦᱩᱭᱩᱜᱼᱟ ᱥᱮ ᱛᱟᱦᱞᱮ ᱟᱫᱚ ᱮᱴᱟᱜ
ᱦᱩᱸ
ᱟᱫᱚ ᱮᱴᱟᱜ ᱦᱚᱲ ᱨᱮᱱ ᱦᱚᱯᱚᱱ ᱮᱨᱟ ᱟᱹᱜᱩ ᱞᱮᱠᱟ ᱛᱮᱫᱚ ᱱᱤᱡᱮ ᱞᱟᱦᱟ ᱠᱴᱮᱡᱚᱜ ᱦᱩᱭᱩᱜᱼᱟ ᱰᱟᱸᱰᱟ ᱠᱚ ᱥᱚᱠᱛᱚᱭ ᱦᱩᱭᱩᱜᱼᱟ ᱾ ᱦᱳᱭ ᱚᱱᱠᱟ ᱞᱮᱠᱟᱛᱮ ᱦᱳᱭ ᱾
ᱪᱮᱫ ᱟᱹᱜᱩ ᱠᱟᱛᱮ ᱪᱮᱫ ᱵᱮᱱ ᱡᱚᱢ ᱦᱮᱸ ᱦᱮᱸ
ᱚᱱᱠᱟ ᱜᱮ ᱠᱟᱱᱟ ᱜᱚᱝᱠᱮ ᱪᱮᱫ ᱵᱮᱱ ᱞᱟᱹᱭᱟ ᱜᱚᱝ ᱠᱮ ᱟᱨ ᱱᱮᱛᱟᱨ ᱢᱟᱞᱤᱧ ᱧᱮᱞᱮ ᱟᱹᱰᱤ ᱦᱩᱰᱤᱧ ᱦᱩᱰᱤᱧ ᱠᱷᱚᱱᱜᱮ ᱜᱷᱟᱨᱚᱸᱡᱽ ᱨᱟᱹᱱᱤ ᱠᱚᱦᱚᱸ ᱠᱚ ᱟᱹᱜᱩᱣᱟᱱ ᱠᱟᱱᱟ ᱾
ᱦᱮᱸ ᱦᱮᱸ ᱾ ᱱᱤᱡᱮ ᱛᱮ ᱵᱟ ᱛᱤᱸᱜᱩ ᱠᱮᱴᱮᱡ ᱟᱹᱨᱤ
ᱦᱳᱭ ᱦᱳᱭ ᱦᱳᱭ ᱛᱤᱸᱜᱩ ᱠᱮᱴᱮᱡ ᱢᱮᱱᱫᱚ ᱚᱠᱟ ᱞᱮᱠᱟ ᱜᱚᱢᱠᱮ ᱦᱮᱸ ᱾ ᱚᱞᱚᱜ ᱯᱟᱲᱦᱟᱜ ᱠᱚ ᱵᱟᱹᱜᱤ ᱜᱚᱜ ᱮᱫᱟ ᱥᱮ ᱟᱹᱰᱤ ᱢᱟᱱᱮ ᱞᱚᱜᱚᱱ ᱫᱷᱟᱨᱟᱜᱮ ᱚᱞᱚᱜ ᱯᱟᱲᱦᱟᱜ ᱠᱚ ᱵᱟᱹᱜᱤ ᱜᱚᱫᱟ ᱟᱫᱚ ᱮᱱᱠᱷᱟᱱ ᱵᱟᱭᱨᱮ ᱠᱟᱹᱢᱤ ᱠᱚᱠᱚ ᱪᱟᱞᱟᱜ ᱠᱟᱱᱟ ᱵᱤᱫᱮᱥ ᱠᱟᱹᱢᱤ ᱠᱚ ᱾ ᱟᱫᱚ ᱠᱟᱹᱢᱤ ᱠᱷᱚᱱ ᱠᱩ ᱨᱩᱣᱟᱹᱲᱚᱜ ᱠᱟᱱᱟ ᱟᱨ ᱱᱚᱝᱠᱟ ᱜᱷᱟᱨᱚᱸᱡᱽ ᱨᱟᱹᱱᱤ ᱠᱚᱠᱚ ᱟᱹᱜᱩᱣᱟ ᱟᱹᱜᱩᱣᱟᱱ ᱟᱹᱜᱩᱣᱟᱱᱚᱜ ᱠᱟᱱᱟ ᱟᱨᱠᱤ ᱟᱫᱚ ᱱᱤᱝᱠᱟᱹ ᱛᱮᱢᱟ ᱵᱟᱭ ᱜᱟᱱᱚᱜ ᱜᱮᱭᱟ ᱥᱮ ᱡᱟᱦᱟᱸ ᱛᱮ ᱟᱫᱚ ᱛᱤᱱ ᱫᱤᱱ ᱜᱮ ᱵᱟᱭᱨᱮᱢ ᱠᱟᱹᱢᱤᱭᱟ ᱛᱤᱱ ᱫᱤᱱ ᱜᱮ ᱚᱲᱟᱜ ᱨᱮᱢ ᱛᱟᱦᱮᱱᱟ ᱾
ᱦᱮᱸ ᱾ ᱵᱟᱭ ᱜᱟᱱᱚᱜᱼᱟ ᱦᱮᱸ ᱟᱨ ᱚᱱᱟ ᱠᱟᱹᱢᱤ ᱟᱹᱜᱩ ᱠᱟᱛᱮᱫ ᱫᱚ ᱛᱤᱱ ᱫᱤᱱ ᱪᱟᱞᱟᱜᱼᱟ ᱾
ᱛᱤᱱ ᱫᱤᱱ ᱪᱟᱞᱟᱜᱼᱟ ᱦᱳᱭ ᱟᱨ ᱟᱹᱞᱤᱧᱟᱜ ᱢᱮᱱᱫᱚ ᱱᱤᱝᱠᱟᱹ ᱱᱤᱝᱠᱟᱹ ᱠᱟᱛᱮᱜ ᱢᱟ ᱛᱟᱦᱚᱞᱮ ᱛᱚ ᱱᱚᱣᱟ ᱢᱟ ᱡᱚᱠᱷᱚᱱ ᱟᱡ ᱟᱨᱠᱤ ᱩᱱᱤ ᱠᱩᱲᱤ ᱜᱤᱫᱽᱨᱟᱹ ᱯᱟᱦᱴᱟ ᱥᱮᱫᱞᱤᱧ ᱢᱮᱱᱫᱟ, ᱡᱚᱠᱷᱚᱱ ᱟᱡ ᱡᱚᱠᱷᱚᱱ, ᱟᱭᱟᱜ ᱜᱚᱵᱟ ᱚᱱᱟᱜ ᱨᱮ ᱛᱟᱦᱮᱸ ᱞᱮᱱᱟ ᱛᱚᱠᱷᱚᱱ ᱦᱛᱚ ᱱᱤᱝᱠᱟᱹ ᱜᱮᱵᱮᱱ ᱛᱟᱦᱮᱸ ᱞᱮᱱᱟ?
ᱦᱮᱸ ᱦᱮᱸ,
ᱟᱢ ᱦᱚᱢ ᱛᱟᱦᱮᱸ ᱞᱮᱱᱟ ᱟᱢᱟᱜ ᱚᱲᱟᱜ ᱨᱮ, ᱟᱨ ᱩᱱᱤ ᱦᱚᱸᱭ ᱛᱟᱦᱮᱸ ᱞᱮᱱᱟ ᱩᱱᱤ ᱚᱲᱟᱜ ᱨᱮ, ᱱᱤᱛ ᱱᱤᱛᱚᱜ ᱦᱚᱸ ᱚᱱᱠᱟ ᱜᱮᱛᱚ ᱦᱳᱭᱳᱜ ᱠᱟᱱᱟ, ᱟᱢ ᱫᱚᱢ ᱛᱟᱦᱮᱱ ᱠᱟᱱᱟ ᱵᱤᱫᱮᱥ ᱨᱮ, ᱱᱩᱭ ᱫᱚᱭ ᱛᱟᱦᱮᱱ ᱠᱟᱱᱟ ᱚᱲᱟᱜ ᱨᱮ᱾ ᱦᱮᱸ ᱱᱤᱭᱟᱹ ᱢᱟ ᱛᱟᱦᱞᱮ, ᱦᱳᱭ ᱛᱟᱦᱞᱮ ᱱᱤᱭᱟᱹ ᱢᱟ ᱪᱮ ᱠᱟᱛᱷᱟ ᱢᱟ ᱵᱟᱝ ᱦᱳᱭ ᱞᱮᱱᱟ ᱥᱮ, ᱦᱳᱭ ᱦᱳᱭ,
ᱦᱩᱸ
ᱦᱳᱭ ᱚᱱᱠᱟ ᱞᱮᱠᱟ᱾ ᱚᱱᱟ ᱠᱚ ᱪᱤᱱᱛᱟᱹ ᱵᱷᱟᱵᱱᱟ ᱠᱟᱛᱮᱫ ᱜᱮ, ᱢᱚᱱᱮ ᱢᱟ ᱢᱮᱱᱟᱜ ᱡᱮ ᱱᱤᱡᱮᱛᱮ ᱵᱩᱱ ᱛᱤᱸᱜᱩ ᱠᱮᱴᱮᱡᱚᱜᱼᱟ, ᱛᱟᱨᱯᱚᱨᱮ ᱜᱸᱨᱚᱡᱽ ᱨᱟᱱᱤ ᱠᱚᱫᱚ ᱦᱟᱸᱜ ᱵᱩᱱ ᱟᱹᱜᱩ
ᱢᱟᱨᱮ ᱜᱮ ᱮ ᱜᱚᱝᱠᱮ ᱟᱫ ᱵᱟᱠᱷᱟᱡ ᱫᱚ ᱵᱟᱝ ᱦᱩᱭᱩᱜᱼᱟ᱾
ᱦᱳᱭ, ᱦᱳᱭ,
ᱦᱩᱸ
ᱛᱟᱦᱚᱞᱮ ᱜᱚᱝᱠᱮ ᱚᱠᱛᱚ ᱠᱚ ᱦᱟᱜ, ᱯᱟᱞᱮᱱ ᱦᱳᱭ ᱦᱮᱡ ᱮᱱ ᱛᱟᱞᱟᱝᱟ᱾ ᱜᱚᱢᱠᱮ ᱟᱵᱤᱱ ᱯᱷᱳᱱ ᱟᱹᱞᱤᱧ ᱵᱮᱱ ᱛᱟᱦᱚᱞᱮ ᱦᱳᱭ, ᱱᱤᱭᱟᱹ ᱱᱟᱢᱵᱟᱨ ᱨᱮᱜᱮ,
ᱦᱮᱸᱛᱚ ᱜᱚᱝᱠᱮ ᱯᱳᱱ, ᱟᱨᱚ ᱜᱚᱝᱠᱮ ᱫᱟᱜ ᱮᱫᱟᱭ ᱦᱟᱸᱜ ᱱᱤᱛᱳᱜ ᱦᱚᱭ ᱟᱨᱚᱢᱵᱚ ᱭᱮᱫᱟᱭ᱾
ᱟᱪᱪᱷᱟ, ᱟᱪᱪᱷᱟ